ᱦᱮᱞᱳ ᱾
ᱦᱮᱸ ᱜᱚᱝᱠᱮ ᱨᱚᱲ ᱟᱸᱡᱚᱢᱚᱜ ᱠᱟᱱ ᱛᱟᱞᱤᱧᱟ?
ᱦᱮᱸ ᱟᱸᱡᱚᱢᱚᱜ ᱠᱟᱱᱟ ᱾ ᱟᱹᱞᱤᱧᱟᱜ ᱟᱸᱡᱚᱢᱚᱜ ᱠᱟᱱᱟ ᱥᱮ
ᱦᱮᱸ ᱟᱵᱮᱱᱟᱜ ᱦᱚᱸ ᱟᱸᱡᱚᱢᱚᱜ ᱠᱟᱱᱟ᱾
ᱟᱪᱪᱷᱟ ᱟᱪᱪᱷᱟ ᱾
ᱟᱪᱪᱷᱟ ᱜᱚᱝᱠᱮ ᱛᱟᱦᱚᱞᱮ ᱞᱟᱹᱭ ᱮᱫᱟᱞᱤᱧ ᱠᱤᱫᱩᱵ ᱫᱟᱠᱟ ᱠᱚᱫᱚ ᱵᱮᱱ ᱡᱚᱢ ᱠᱮᱫ-ᱟ ᱥᱮ ᱟᱹᱣᱨᱤ?
ᱟᱹᱣᱨᱤ ᱟᱹᱣᱨᱤ ᱚᱠᱛᱚ ᱟᱹᱣᱨᱤᱭᱟᱜ-ᱟ ᱠᱤ ᱫᱟᱠᱟ ᱡᱚᱢ ᱨᱮᱱᱟᱜ ᱫᱚ ᱾
ᱟᱪᱪᱷᱟ ᱟᱪᱪᱷᱟ ᱾ ᱵᱟᱝ ᱟᱫᱚ ᱞᱟᱹᱭ ᱮᱫᱟᱞᱤᱧ ᱡᱩᱫᱤ ᱚᱱᱠᱟ ᱠᱟᱹᱢᱤᱭᱟᱹᱢ ᱦᱚᱲᱴᱷᱮᱱ ᱡᱩᱫᱤ ᱱᱟᱦᱟᱜ ᱤᱥᱤᱱ ᱡᱚᱢ ᱠᱚᱫᱚ ᱦᱚᱭᱛᱚ ᱱᱤᱛᱚᱜ ᱫᱚ ᱟᱫᱚ ᱜᱤᱛᱤᱡ ᱵᱟᱲᱟᱜ ᱞᱟᱹᱜᱤᱫ ᱯᱮ ᱟᱨ ᱪᱮᱫ
ᱵᱟᱝ ᱵᱟᱝ ᱟᱨᱠᱤ ᱩᱱᱟᱜ ᱞᱚᱜᱚᱱ ᱫᱚ ᱵᱟᱝ ᱟᱣᱨᱤᱭᱟᱜ ᱟᱴᱴᱟ ᱫᱚ
ᱟᱪᱪᱷᱟ ᱪᱷᱟ ᱟᱞᱮ ᱦᱚᱸᱛᱚ ᱦᱚᱜᱚ ᱦᱮᱸ ᱟᱞᱮ ᱦᱚᱸ ᱱᱤᱛᱚᱜ ᱜᱮᱞᱮ ᱡᱚᱢ ᱠᱮᱜᱼᱟ᱾ ᱛᱚ ᱟᱞᱮ ᱫᱚ ᱚᱱᱠᱟ ᱠᱟᱹᱢᱤ ᱵᱟᱲᱟᱭ ᱦᱩᱭᱩᱜ ᱠᱟᱱᱟ ᱛᱚ ᱦᱮᱸ ᱚᱱᱟ ᱠᱷᱟᱹᱛᱤᱨ ᱛᱮ᱾ ᱠᱟᱹᱢᱤ ᱡᱚᱝ ᱦᱚᱲ ᱚᱱᱟ ᱢᱟ ᱠᱟᱱ ᱜᱮ ᱚᱱᱟᱥ ᱠᱟᱛᱮ ᱚᱭ ᱠᱟᱹᱢᱤ ᱠᱚ ᱦᱩᱭ ᱵᱟᱲᱟᱜ ᱠᱟᱱ ᱜᱮᱭᱟ ᱛᱚ? ᱦᱮᱸ ᱡᱟᱦᱟᱸ ᱞᱮᱠᱟ ᱱᱚᱜᱚᱭ ᱱᱤᱛᱚᱜ ᱦᱩᱲᱩ ᱠᱳ ᱨᱚᱦᱚᱭ ᱦᱤᱞᱳᱜ ᱦᱩᱭᱩᱜ ᱠᱟᱱᱟ᱾ ᱟᱫᱚ ᱦᱚᱜᱚᱱᱟ ᱠᱷᱟᱹᱛᱤᱨ ᱛᱮ ᱚᱱᱠᱟ ᱞᱚᱜᱚᱱ ᱡᱚᱢ ᱠᱟᱛᱮᱜ ᱡᱟᱹᱯᱤᱫ ᱦᱩᱭᱩᱜ-ᱟ ᱟᱨ ᱪᱮᱜ ᱾ ᱟ ᱚᱝᱠᱟ ᱜᱟᱵ ᱯᱟ ᱥᱮᱛᱟᱜ ᱨᱮᱦᱚᱸ ᱚᱱᱠᱟ ᱞᱚᱜᱚᱱ ᱵᱮᱨᱮᱜ ᱠᱟᱛᱮ ᱟᱨᱚ ᱠᱟᱹᱢᱤ ᱠᱚ ᱪᱟᱞᱟᱜ ᱦᱩᱭᱩᱜ ᱜᱮᱭᱟ ᱛᱚ᱾
ᱦᱮᱸ
ᱱᱚᱛᱮ ᱫᱚ ᱟᱪᱪᱷᱟ ᱟᱪᱪᱷᱟ ᱛᱟᱦᱞᱮ ᱟᱯᱮ ᱫᱚ ᱪᱮᱜ ᱯᱮ ᱪᱤᱠᱟᱹᱭ ᱛᱮ?
ᱟᱞᱮ ᱫᱚ ᱱᱚᱝᱠᱟ ᱡᱚᱢ ᱧᱩ ᱟᱨ ᱧᱤᱨᱟᱹᱣ ᱵᱟᱲᱟᱭ ᱤᱱᱟᱹᱜᱮ᱾
ᱟᱪᱪᱷᱟ ᱟᱪᱪᱷᱟ ᱛᱟᱦᱚᱞᱮ ᱜᱚᱜ ᱦᱮᱸ ᱚᱱᱟ ᱦᱚᱸ ᱠᱟᱱ ᱜᱮᱭᱟ᱾ ᱢᱮᱱᱠᱷᱟᱱ ᱵᱟᱯᱮ ᱠᱟᱹᱢᱤ ᱞᱮᱠᱷᱟᱱ ᱫᱚ ᱚᱠᱟ ᱨᱮᱯᱮ ᱧᱟᱢ ᱛᱮᱯᱮ ᱡᱚᱢᱟ?
ᱟᱞᱮ ᱫᱚ ᱱᱟᱥᱛᱤᱠ ᱢᱟᱱᱟᱣᱟᱱ ᱦᱚᱲ ᱠᱟᱱᱟᱞᱮ ᱟᱞᱮ ᱫᱚ ᱚᱱᱟ ᱫᱚ ᱵᱟᱞᱮ ᱩᱭᱦᱟᱹᱨᱟ ᱡᱚᱠᱷᱚᱱ ᱡᱟᱦᱟᱸ ᱡᱩᱴᱟᱹᱜ ᱚᱱᱟ ᱜᱮᱞᱮ ᱡᱚᱢᱟ᱾ ᱡᱟᱦᱟᱸ ᱞᱮᱠᱟᱛᱮ ᱞᱟᱡ ᱵᱤ ᱞᱮᱱᱠᱷᱟᱱ ᱜᱮ ᱵᱟᱥ ᱤᱱᱟᱹᱜᱮ ᱥᱟᱱᱛᱤ ᱞᱮ ᱵᱩᱡᱟ᱾
ᱚ ᱟᱪᱪᱷᱟ ᱪᱷᱟ ᱦᱮᱸ ᱚᱱᱟ ᱦᱚᱸ ᱠᱟᱱ ᱜᱮᱭᱟ ᱡᱚᱢ ᱧᱟᱢ ᱞᱮᱱᱠᱷᱟᱱ ᱫᱚ ᱱᱟᱯᱟᱭᱚᱜ ᱜᱮᱭᱟ᱾ ᱵᱟᱝ ᱠᱟᱹᱢᱤ ᱠᱟᱛᱮᱫ ᱦᱚ ᱛᱟᱦᱚᱞᱮ ᱜᱚᱝᱠᱮ ᱚᱱᱠᱟ ᱟᱢ ᱫᱚ ᱪᱮᱫ ᱮᱢ ᱢᱚᱱᱮᱭᱟ? ᱚᱱᱠᱟ ᱡᱚᱫᱤ ᱵᱟᱢ ᱠᱟᱹᱢᱤ ᱛᱮ ᱟᱨ ᱪᱮᱫ ᱠᱳ ᱚᱱᱠᱟ ᱡᱚᱢ ᱧᱩ ᱞᱮ ᱧᱟᱢ ᱞᱮᱠᱷᱟᱱ ᱫᱚ ᱟᱨᱦᱚᱸ ᱞᱟᱹᱭᱟᱹᱧ ᱱᱟᱯᱟᱭ ᱠᱚᱜᱼᱟ ᱟᱨ ᱪᱮᱫ᱾
ᱯᱟᱨᱫᱚ ᱠᱟᱹᱴᱤᱡ ᱥᱚᱨᱠᱟᱨ ᱯᱟᱦᱟᱴᱟ ᱠᱟᱹᱴᱤᱡ ᱜᱚᱲᱚ ᱞᱮ ᱧᱟᱢᱟ ᱨᱮᱥᱚᱱ ᱞᱮ ᱧᱟᱢᱟ ᱚᱱᱟ ᱜᱮ ᱠᱚᱢ ᱠᱚᱢ ᱞᱮ ᱡᱚᱢᱟ ᱚᱱᱟᱜᱮ ᱢᱤᱫ ᱪᱟᱸᱫᱳ ᱞᱮ ᱪᱟᱞᱟᱣᱟ᱾ ᱢᱮ ᱢᱤᱫ ᱵᱮᱲᱟ ᱫᱟᱠᱟ ᱞᱮ ᱡᱚᱢᱟ ᱢᱤᱫ ᱵᱮᱲᱟ ᱫᱟᱜᱛᱮᱜ ᱞᱮ ᱧᱩᱭᱟ ᱚᱱᱠᱟ ᱠᱟᱛᱮᱜ᱾
ᱦᱩᱸ
ᱯᱷᱨᱤ ᱛᱮ ᱡᱚᱠᱷᱚᱱ ᱡᱚᱢ ᱧᱟᱢᱚᱜ ᱠᱟᱱᱟ ᱛᱟᱦᱞᱮ ᱪᱮᱫᱟᱜ ᱞᱮ ᱠᱟᱹᱢᱤ ᱠᱚᱥᱴᱚᱜᱼᱟ ᱚᱱᱟ ᱛᱮ ᱵᱟᱝ ᱞᱮ ᱠᱟᱹᱢᱤ ᱜᱮᱭᱟ᱾ ᱥᱚᱨᱠᱟᱨ ᱠᱷᱚᱱ ᱡᱮᱦᱮᱛᱩ ᱨᱮᱥᱚᱱ ᱧᱟᱢᱚᱜ ᱠᱟᱱᱟ ᱪᱟᱸᱫᱳ ᱪᱟᱸᱫᱳ ᱚᱱᱟ ᱠᱷᱟᱹᱛᱤᱨ ᱵᱟᱞᱮ ᱠᱟᱹᱢᱤ ᱵᱟᱲᱟᱭ ᱜᱮᱭᱟ᱾ ᱟᱯᱮ ᱥᱮᱫ ᱫᱚ ᱵᱟᱠ ᱵᱟᱝ ᱧᱟᱢᱚᱜ ᱜᱮᱛᱮ ᱵᱟᱯᱮ ᱧᱟᱢ ᱜᱮᱛᱮ ᱥᱚᱨᱠᱟᱨ ᱯᱟᱦᱟᱴᱟ ᱠᱷᱚᱱ?
ᱦᱮᱸ ᱮᱢᱚᱜ ᱜᱮᱭᱟ ᱠᱳ ᱟᱞᱮ ᱦᱚᱸ ᱟᱫᱚ ᱟᱞᱮ ᱫᱚ ᱚᱱᱠᱟ ᱞᱮᱠᱟ ᱛᱚ ᱵᱟᱝᱠᱚ ᱮᱢᱟᱞᱮᱭᱟ ᱥᱮ᱾ ᱱᱚᱜᱚᱭ ᱮᱢᱚᱜ ᱟᱠᱚ ᱢᱮᱱᱠᱷᱟᱱ ᱚᱱᱠᱟ ᱡᱟᱦᱟᱸ ᱞᱮᱠᱟ ᱞᱟᱹᱭ ᱠᱟᱱᱟ ᱵᱟᱴ ᱴᱟᱠᱟ ᱥᱮ ᱚᱱᱠᱟ ᱯᱩᱱ ᱴᱟᱠᱟ ᱠᱤᱞᱳ ᱪᱟᱣᱞᱮ ᱠᱚ ᱥᱮ ᱟᱴ ᱴᱟ ᱚᱱᱟ ᱜᱚᱢ ᱠᱚ ᱠᱚ ᱮᱢᱚᱜ ᱜᱮᱭᱟ᱾ ᱛᱚ ᱠᱚᱢ ᱛᱮᱜᱮ ᱞᱮ ᱧᱟᱢᱟ᱾ ᱢᱮᱱᱠᱷᱟᱱ ᱟᱞᱮ ᱫᱚ ᱢᱤᱫ ᱦᱚᱲ ᱨᱮ ᱞᱟᱹᱭ ᱜᱟᱱᱚᱜ-ᱟ ᱚᱱᱠᱟ ᱵᱟᱨ ᱠᱮᱡᱤ ᱠᱟᱛᱮᱫ ᱞᱮ ᱧᱟᱢᱟ᱾ ᱟᱨ ᱱᱚᱣᱟ ᱛᱚ ᱚᱱᱠᱟ ᱪᱟᱸᱫᱳ ᱨᱮ ᱢᱤᱫ ᱫᱷᱟᱣ ᱠᱚ ᱮᱢᱚᱜ ᱟᱛᱚ ᱟᱫᱚ ᱦᱚᱭᱛᱚ ᱡᱩᱫᱤ ᱦᱚᱜᱚᱝ ᱠᱟ ᱢᱤᱫ ᱦᱚᱲ ᱨᱮ ᱵᱟᱨ ᱠᱮᱡᱤᱢ ᱧᱟᱢᱟ ᱮᱸᱰᱮ ᱠᱷᱟᱱ ᱫᱚ ᱚᱱᱟ ᱫᱚ ᱛᱤᱱᱟᱹᱜ ᱫᱤᱱ ᱜᱮᱢ ᱡᱚᱢᱟ᱾ ᱦᱩᱸ ᱢᱚᱱᱟ ᱵᱟᱨ ᱠᱮᱡᱤ ᱪᱟᱣᱞᱮ ᱢᱤᱫ ᱦᱚᱲ ᱫᱚ ᱱᱟᱜ ᱡᱚᱢ ᱜᱮᱭᱟᱢ᱾ ᱦᱳᱭᱛᱳ ᱵᱟᱨ ᱫᱤᱱ ᱜᱮᱢ ᱡᱚᱢᱟ᱾ ᱛᱚ ᱚᱱᱟ ᱠᱷᱚᱱ ᱵᱮᱥᱤ ᱫᱤᱱ ᱛᱚ ᱟᱨ ᱵᱟᱢ ᱡᱚᱢ ᱫᱟᱲᱮᱭᱟᱜᱼᱟ ᱥᱮ
ᱦᱮᱸ ᱦᱮᱸ᱾
ᱟᱪᱪᱷᱟ ᱟᱯᱮ ᱫᱚ ᱛᱟᱦᱚᱞᱮ ᱚᱱᱠᱟ ᱡᱟᱹᱥᱛᱤ ᱜᱮᱠᱚ ᱮᱢᱟ ᱯᱮᱛᱮ? ᱚᱱᱠᱟ ᱢᱟᱱᱮ ᱠᱟᱹᱢᱤ ᱛᱮᱫᱚ ᱵᱟᱝ ᱡᱚᱢ ᱦᱩᱭᱩᱜ ᱠᱟᱱ ᱛᱟᱯᱮᱭᱟ᱾
ᱦᱳᱭ ᱟᱞᱮ ᱫᱚ ᱡᱟᱹᱥᱛᱤ ᱜᱮᱞᱮ ᱧᱟᱢᱟ᱾ ᱢᱤᱫ ᱦᱚᱲ ᱢᱟᱱᱮ ᱢᱤᱫ ᱪᱟᱸᱫᱳ ᱨᱮ ᱛᱤᱱᱟᱹᱜ ᱜᱟᱱᱮ ᱡᱚᱢᱟ ᱚᱱᱟ ᱦᱤᱥᱟᱹᱵ ᱠᱟᱛᱮᱫ ᱩᱱᱟᱹᱜ ᱜᱮ ᱮᱢᱟ ᱞᱮᱭᱟ ᱠᱚ᱾
ᱟᱪᱪᱷᱟ ᱟᱪᱪᱷᱟ ᱟᱨ ᱪᱮᱫ ᱠᱚ ᱠᱚ ᱮᱢᱟ ᱯᱮᱭᱟ ᱚᱱᱠᱟ ᱨᱮᱥᱚᱱ ᱫᱚᱠᱟᱱ ᱨᱮ?
ᱟᱞᱮ ᱚᱸᱰᱮ ᱪᱟᱣᱞᱮ, ᱟᱴᱟ ᱚᱱᱟᱢᱟ ᱦᱮᱸᱜᱮ ᱜᱩᱦᱩᱢ ᱥᱟᱵᱚᱱ, ᱥᱩᱱᱩᱢ᱾ ᱥᱤᱡᱤᱱ ᱥᱤᱡᱤᱱ ᱟᱨᱚ ᱢᱟᱱᱮ ᱨᱮᱭᱟᱲ ᱫᱤᱱ ᱫᱚ ᱠᱚᱢᱵᱚᱞ᱾ ᱦᱮᱸ ᱢᱚᱥᱟᱨᱤ᱾
ᱦᱩᱸ᱾
ᱟᱨᱚ ᱚᱠᱛᱚ ᱱᱟᱹᱯᱤᱛ ᱨᱟᱱ ᱦᱚᱸᱠᱚ ᱮᱢᱚᱜ ᱜᱮᱭᱟ ᱨᱩᱣᱟᱹ ᱦᱟᱹᱥᱩ ᱠᱚᱨᱮ᱾ ᱟᱫᱚ ᱛᱟᱦᱚᱞᱮ ᱠᱷᱟᱱ ᱠᱟᱹᱢᱤ ᱜᱮ ᱵᱟᱝ ᱞᱟᱜᱟᱣᱼᱟ ᱟᱫᱚ ᱚᱱᱟ ᱠᱷᱟᱹᱛᱤᱨ᱾
ᱦᱮᱸ ᱚᱱᱠᱟ ᱡᱚᱢ ᱧᱟᱢ ᱠᱷᱟᱡ ᱫᱚ ᱠᱟᱹᱢᱤ ᱠᱚᱦᱚᱸ ᱵᱟᱝ ᱥᱟᱱᱟ ᱜᱮᱭᱟ ᱦᱮᱸ᱾ ᱚᱱᱟ ᱦᱚᱸ ᱠᱟᱱ ᱜᱮᱭᱟ ᱾ ᱟᱪᱪᱷᱟ ᱚᱱᱟ ᱪᱷᱟᱲᱟ ᱪᱮᱫ ᱠᱚᱯᱮ ᱠᱚ ᱮᱢᱟ ᱯᱮᱭᱟ ᱚᱱᱟ
ᱪᱮᱫ ᱞᱮᱠᱟ?
ᱞᱟᱹᱭᱫᱟᱹᱧ ᱨᱮᱥᱚᱱ ᱫᱚᱠᱟᱱ ᱨᱮ
ᱚᱱᱠᱟ ᱪᱟᱣᱞᱮ ᱠᱚ ᱟᱨ ᱚᱱᱠᱟ ᱢᱟᱱᱮ ᱪᱮᱫ ᱠᱚᱠᱚ ᱮᱢᱟ ᱯᱮᱭᱟ ᱚᱱᱟ ᱞᱟᱹᱭᱫᱟ ᱟᱨᱠᱤ
ᱚ ᱟᱞᱮ ᱫᱚ ᱥᱟᱱᱟᱢᱟᱜ ᱠᱚ ᱮᱢᱟᱞᱮᱭᱟ ᱜᱮᱸᱫᱟᱜ ᱠᱷᱟᱹᱰᱩᱣᱟᱹᱜ ᱠᱚ ᱮᱢ ᱠᱟᱛᱮᱫ ᱨᱟᱱ ᱢᱩᱨᱜᱟᱹᱱ᱾ ᱦᱮᱸ ᱚᱡᱚᱜ ᱥᱟᱹᱵᱚᱱ ᱥᱩᱱᱩᱢ᱾
ᱦᱩᱸ ᱦᱩᱸ᱾
ᱮᱭ ᱠᱟᱱᱛᱷᱟ ᱠᱚᱢᱵᱚᱞ ᱢᱟᱱᱮ ᱨᱮᱭᱟᱲ ᱫᱤᱱ ᱫᱚ ᱠᱚᱢᱵᱚᱞ ᱠᱚ ᱮᱢᱚᱜᱼᱟ ᱾ ᱥᱤᱛᱩᱝ ᱫᱤᱱ ᱫᱚ ᱯᱷᱮᱱ ᱠᱚ ᱮᱢᱚᱜᱼᱟ ᱾ ᱢᱚᱥᱟᱨᱤ ᱥᱟᱱᱟᱢᱟᱜ ᱠᱚ ᱮᱢᱟᱜ ᱞᱮᱭᱟ ᱥᱟᱱᱟᱢᱟᱜ ᱥᱟᱱᱟᱢᱟᱜ ᱛᱮ ᱜᱚᱲᱚ ᱥᱚᱯᱚᱦᱚᱫ ᱞᱮ ᱧᱟᱢᱟ ᱥᱚᱨᱠᱟᱨ ᱯᱟᱦᱴᱟ ᱠᱷᱚᱱ᱾
ᱦᱮᱸ ᱮᱢ ᱫᱚᱠᱚ ᱮᱢᱚᱜ ᱠᱟᱱ ᱜᱮᱭᱟ ᱢᱮᱱᱠᱷᱟᱱ ᱟᱞᱮ ᱫᱚ ᱡᱚᱛᱚ ᱜᱮᱠᱚ ᱮᱢᱟ ᱞᱮᱭᱟ ᱢᱮᱱᱠᱷᱟᱱ ᱟᱞᱮ ᱫᱚ ᱠᱟᱹᱣᱰᱤ ᱦᱚᱸ ᱞᱟᱜᱟᱣ ᱞᱮ ᱜᱮᱭᱟ ᱾ ᱡᱟᱸᱦᱟᱱᱟᱜ ᱜᱮ ᱚᱱᱠᱟ ᱦᱳᱭᱛᱳ ᱠᱚᱢ ᱫᱟᱢ ᱛᱮ ᱧᱟᱢᱚᱜᱼᱟ ᱾ ᱦᱮᱸ ᱵᱟᱡᱟᱨ ᱠᱷᱨᱮ ᱚᱠᱟ ᱡᱟᱦᱟᱸ ᱫᱚᱥ ᱴᱟᱠᱟ ᱛᱮᱵᱚᱱ ᱧᱟᱢᱟ ᱚᱸᱰᱮ ᱦᱚᱭᱛᱚ ᱚᱱᱠᱟ ᱯᱮ ᱯᱩᱱ ᱴᱟᱠᱟ ᱛᱮᱜᱮ ᱧᱟᱢᱚᱜᱼᱟ ᱾
ᱦᱳᱭ ᱦᱳᱭ ᱾
ᱡᱟᱦᱟᱸ ᱞᱮᱠᱟ ᱪᱤᱱᱤ ᱠᱚᱦᱚᱸ ᱚᱱᱟ ᱠᱚᱦᱚᱸ ᱚᱱᱠᱟ ᱯᱟᱸᱪ ᱴᱟᱠᱟ ᱫᱚᱥ ᱴᱟᱠᱟ ᱦᱚᱸᱜᱼᱚᱭ ᱱᱚᱝᱠᱟ ᱫᱟᱢ ᱛᱮᱜᱮ ᱧᱟᱢᱚᱜᱼᱟ ᱾
ᱚᱸ ᱥᱚᱨᱠᱟᱨ ᱯᱟᱦᱟᱴᱟ ᱠᱷᱚᱱ ᱫᱚ ᱠᱚᱢ ᱫᱟᱢ ᱛᱮᱜᱮ ᱧᱟᱢᱚᱜᱼᱟ ᱟᱫᱚ ᱛᱟᱦᱚᱞᱮ ᱠᱤᱱᱛᱩ ᱴᱷᱤᱠᱟᱹᱱ ᱜᱮ ᱢᱮᱱᱟᱜ ᱜᱮᱭᱟ ᱾
ᱦᱩᱸ᱾ ᱟᱨ ᱛᱟᱦᱞᱮ ᱟᱨ ᱚᱱᱠᱟ ᱪᱮᱫ ᱠᱚ ᱜᱚᱲᱚ ᱯᱮ ᱧᱟᱢ ᱜᱮᱭᱟ ᱚᱱᱠᱟ ᱥᱚᱨᱠᱟᱨ ᱯᱟᱦᱴᱟ ᱠᱷᱚᱱ?
ᱠᱟᱨ ᱯᱟᱦᱟᱴᱟ ᱠᱷᱚᱱ ᱫᱚ ᱪᱟᱸᱫᱳ ᱪᱟᱸᱫᱳ ᱵᱷᱟᱛᱟ ᱞᱮ ᱧᱟᱢ ᱜᱮᱭᱟ ᱡᱟᱦᱟᱸᱭ ᱥᱟᱴ ᱵᱚᱪᱷᱚᱨ ᱛᱚᱠᱷᱚᱱ ᱩᱢᱮᱨ ᱯᱟᱨᱚᱢ ᱟᱠᱟᱱ ᱛᱟᱭᱟ ᱩᱱᱤ ᱫᱚ ᱪᱷᱚ ᱦᱟᱡᱟᱨ ᱠᱟᱛᱮᱫ᱾ ᱥᱟᱴ ᱵᱚᱪᱷᱚᱨ ᱠᱷᱚᱱ ᱞᱟᱛᱟᱨ ᱯᱚᱧᱪᱟᱥ ᱵᱚᱪᱷᱚᱨ ᱩᱱᱤ ᱫᱚ ᱯᱟᱸᱪ ᱦᱟᱡᱟᱨ ᱠᱟᱛᱮᱫ᱾
ᱦᱮᱸ᱾
ᱟᱴᱷᱨᱚ ᱵᱚᱪᱷᱚᱨ ᱛᱟᱹᱨᱤᱠᱷ ᱫᱚ ᱟᱴᱷᱨᱚ ᱥᱚ ᱠᱟᱛᱮᱫ ᱾ ᱢᱟᱱᱮ ᱡᱮᱢᱚᱱ ᱩᱢᱮᱨ ᱦᱩᱭᱩᱜ ᱚᱱᱠᱟ ᱥᱚᱨᱠᱟᱨ ᱠᱷᱚᱱ ᱧᱟᱢ ᱟᱞᱮ ᱜᱚᱲᱚ ᱥᱚᱯ᱾
ᱦᱩ᱾ ᱛᱟᱞᱦᱮ ᱱᱚᱣᱟ ᱛᱚ ᱟᱹᱰᱤ ᱱᱟᱯᱟᱭ ᱜᱮ ᱟᱯᱮ ᱫᱚ ᱛᱟᱞᱦᱮ ᱦᱳᱭᱳᱜ-ᱟ᱾ᱪᱮᱫ ᱠᱟᱹᱢᱤ ᱵᱟᱝ ᱦᱳᱭᱳᱜ ᱛᱮ ᱯᱮᱭᱟ ᱡᱟᱦᱟᱱᱟᱜ ᱚᱱᱠᱟ ᱱᱮᱛᱟᱨ ᱡᱟᱦᱟ ᱞᱮᱠᱟ ᱦᱩᱲᱩ ᱨᱚᱦᱚᱭ ᱠᱚ ᱚᱱᱟ ᱠᱚᱦᱚᱸ ᱠᱟᱹᱢᱤ ᱵᱟᱝ ᱦᱩᱭᱩᱜ ᱛᱟᱯᱮᱭᱟ ᱾
ᱦᱮᱸ ᱦᱮᱸ ᱟᱞᱮ ᱥᱮᱫ ᱫᱚ ᱥᱚᱨᱠᱟᱨ ᱯᱟᱦᱟᱴᱟ ᱠᱷᱚᱱ ᱟᱹᱰᱤ ᱜᱮ ᱜᱚᱲᱚ ᱥᱚᱯᱚᱦᱚᱫ ᱮᱢ ᱠᱟᱜ ᱞᱮᱭᱟ᱾ᱟᱨ ᱪᱮᱫ ᱦᱚᱸ ᱵᱚᱞᱮ ᱱᱚᱝᱠᱟ ᱜᱮ ᱜᱚᱲᱚ ᱮᱢᱟ ᱞᱮ ᱢᱟ ᱾
ᱟᱞᱮ ᱦᱚᱸ ᱱᱚᱱᱠᱟ ᱦᱟᱸᱜ ᱛᱤᱥ ᱪᱚ ᱦᱟᱸᱜ ᱠᱚ ᱮᱢᱟ ᱞᱮᱭᱟ᱾ ᱦᱳᱭ ᱛᱚ ᱮᱢ ᱞᱮᱭᱟ ᱠᱚ ᱢᱤᱫ ᱫᱤᱱ ᱫᱚ ᱦᱟᱸᱜ ᱟᱞᱮ ᱦᱚᱸ ᱚᱱᱠᱟ ᱦᱚᱭ ᱛᱚ ᱫᱩᱲᱩᱵ ᱠᱟᱛᱮᱜ ᱞᱮ ᱡᱚᱢᱟ ᱾ ᱡᱟᱦᱟᱱᱟᱜ ᱚᱱᱠᱟ ᱠᱟᱹᱢᱤ ᱵᱟᱲᱟ ᱦᱚᱸ ᱵᱟᱝ ᱦᱩᱭᱩᱜ-ᱟ ᱾
ᱦᱳᱭ, ᱦᱳᱭ᱾
ᱟᱨ ᱱᱮᱛᱚᱜ ᱫᱚ ᱟᱞᱮ ᱥᱮᱫ ᱫᱚ ᱥᱚᱨᱠᱟᱨ ᱯᱟᱦᱟᱴᱟ ᱠᱷᱚᱱ ᱱᱚᱝᱠᱟ ᱚᱲᱟᱜ ᱠᱚ ᱧᱟᱢᱚᱜ ᱠᱟᱱ ᱜᱮᱭᱟ ᱛᱚ ᱾
ᱦᱮᱸ ᱚᱲᱟᱜ ᱫᱩᱣᱟᱹᱨ ᱢᱟ ᱧᱟᱢᱚᱜ ᱠᱟᱱ ᱜᱮ ᱚᱱᱟ ᱢᱟ ᱟᱭᱢᱟ ᱫᱤᱱ ᱠᱷᱚᱱ ᱚᱱᱟ ᱥᱟᱣ ᱛᱮ ᱱᱮᱛᱟᱨ ᱫᱚ ᱟᱨᱚ ᱟᱹᱰᱤ ᱜᱟᱱ ᱥᱩᱡᱳᱜᱽ ᱥᱩᱵᱤᱫᱷᱟ ᱦᱚᱸ᱾
ᱦᱮᱸ ᱱᱮᱛᱟᱨ ᱫᱚ ᱟᱨᱚᱸ ᱟᱹᱰᱤ ᱜᱟᱱ ᱥᱩᱡᱳᱜ ᱥᱩᱵᱤᱫᱷᱟ ᱱᱚᱜᱚᱭ ᱡᱟᱦᱟ ᱞᱮᱠᱟ ᱞᱟᱹᱭ ᱜᱟᱱᱚᱜ-ᱟ᱾ ᱟᱞᱮ ᱥᱮᱫ ᱫᱚ ᱞᱟᱦᱟ ᱛᱮᱫᱚ ᱚᱱᱠᱟ ᱚᱲᱟᱜ, ᱚᱲᱟᱜ ᱚᱱᱠᱟᱱᱟᱜ ᱫᱟᱜ ᱨᱮᱱᱟᱜ ᱵᱮᱵᱚᱥᱛᱷᱟ ᱵᱟᱝ ᱛᱟᱦᱮᱸ ᱠᱟᱱᱟ ᱦᱮᱹ᱾
ᱦᱩᱸ, ᱦᱩᱸ᱾
ᱛᱟᱨᱯᱚᱨᱮ ᱦᱚᱸᱜ-ᱚᱭ ᱾ ᱢᱤᱫ ᱪᱟᱥᱫᱳ ᱜᱟᱱ ᱦᱳᱭ ᱱᱟ ᱟᱫᱚ ᱱᱤᱛᱳᱜ ᱫᱚ ᱚᱱᱠᱟ ᱚᱲᱟᱜ ᱚᱲᱟᱜ ᱫᱟᱜ ᱨᱮᱱᱟᱜ ᱠᱚ ᱵᱮᱵᱚᱥᱛᱷᱟ ᱦᱚᱴᱚ ᱠᱟᱜ ᱞᱮᱭᱟ᱾ ᱱᱚᱞ ᱠᱚᱠᱚ ᱵᱟᱹᱭᱥᱟᱹᱣ ᱦᱚᱴᱚ ᱠᱟᱜ ᱞᱮᱭᱟ ᱦᱮᱸ᱾ ᱟᱫᱚ ᱚᱸᱰᱮ ᱠᱷᱚᱱ ᱫᱚ ᱫᱟᱜ ᱧᱩ ᱫᱟᱜ ᱫᱟᱠᱟ ᱤᱥᱤᱱ᱾ ᱦᱮᱸ᱾ ᱟᱨ ᱛᱩᱯᱩ ᱦᱚᱸ ᱜᱟᱱᱚᱜ ᱠᱟᱱ ᱜᱮᱭᱟ ᱢᱮᱱᱠᱷᱟᱱ ᱡᱟᱹᱥᱛᱤ ᱫᱟᱜ ᱫᱚ ᱵᱟᱝ ᱠᱚ ᱮᱢᱟ᱾ ᱦᱮᱸ ᱚᱱᱠᱟ ᱢᱤᱫ ᱦᱚᱲ ᱜᱟᱱ ᱛᱩᱯᱩ ᱜᱟᱱᱚᱜ-ᱟ ᱟᱨ ᱪᱮᱫ᱾ ᱛᱟᱨᱯᱚᱨᱮ ᱦᱟᱸᱜ ᱵᱚᱱᱫᱚ ᱠᱟᱜ ᱛᱮ ᱟᱨᱚ ᱚᱱᱠᱟ ᱛᱟᱨᱟᱥᱤᱧ ᱥᱮᱫ ᱠᱚ ᱟᱲᱟᱜ-ᱟ᱾ ᱛᱚᱠᱷᱚᱱ ᱦᱚᱸ ᱚᱱᱠᱟ ᱫᱟᱠᱟ ᱤᱥᱤᱱ ᱧᱩ ᱫᱟᱜ ᱚᱱᱠᱟ ᱞᱮ ᱟᱛᱟᱝ ᱫᱚᱦᱚᱭᱟ ᱟᱨ ᱪᱮᱫ ᱟᱨ ᱚᱱᱠᱟ ᱞᱮᱠᱟ ᱫᱚ ᱱᱟᱦᱟᱜ ᱟᱞᱮ ᱥᱮᱫ ᱫᱚ ᱥᱚᱨᱠᱟᱨ ᱯᱟᱥᱴᱟ ᱥᱮᱱ ᱠᱷᱚᱱ ᱵᱮᱵᱚᱥᱛᱷᱟ ᱫᱚ ᱵᱟᱝ ᱧᱟᱢᱚᱜ ᱠᱟᱱᱟ᱾
ᱥᱮ ᱨᱮ ᱵᱤᱡᱽᱞᱤ ᱵᱟᱹᱛᱤ ᱠᱚᱫᱚ ᱟᱯᱮ ᱥᱮᱫ ᱫᱚ ᱮᱢ ᱠᱟᱹᱜ ᱯᱮᱭᱟ ᱠᱚ ᱥᱮ ᱵᱟᱝ?
ᱦᱮᱸ ᱵᱤᱡᱽᱞᱤ ᱵᱟᱹᱛᱤ ᱫᱚ ᱱᱟᱜ ᱟᱹᱰᱤ ᱫᱤᱱ ᱠᱷᱚᱱᱟᱜ ᱠᱚ ᱮᱢ ᱠᱟᱜ ᱞᱮᱭᱟ᱾ ᱦᱳᱭ ᱱᱟ ᱚᱱᱟ ᱫᱚ ᱚᱱᱠᱟ ᱯᱮ ᱯᱩᱱ ᱥᱮᱨᱢᱟ ᱢᱟᱲᱟᱝ ᱠᱷᱚᱱᱟᱜ ᱜᱮ ᱠᱚ ᱮᱢ ᱠᱟᱜ ᱞᱮᱭᱟ᱾ ᱡᱚᱛᱚ ᱨᱚᱠᱚᱢ ᱟᱜ ᱜᱮ ᱵᱮᱵᱚᱥᱛᱷᱟ ᱫᱚ ᱚᱱᱟ ᱠᱚ ᱨᱮᱱᱟᱜ ᱫᱚ ᱢᱮᱱᱟᱜ ᱜᱮᱭᱟ᱾ ᱟᱨ ᱚᱱᱠᱟ ᱞᱮ ᱥᱚᱲᱚᱠ ᱦᱚᱸ ᱚᱱᱠᱟ ᱵᱟᱹᱲᱤᱡ ᱜᱮ ᱛᱟᱦᱮᱸᱜ ᱠᱟᱱᱟ᱾ ᱛᱚ ᱚᱱᱟ ᱦᱚᱸ ᱥᱚᱲᱚᱠ ᱦᱚᱸ ᱠᱚ ᱱᱤᱛᱳᱜ ᱫᱚ ᱡᱩᱛ ᱠᱟᱜ ᱞᱮᱭᱟ ᱠᱚ᱾ ᱵᱟᱠᱷᱟᱱ ᱫᱚ ᱦᱚᱸᱝᱠᱟ ᱡᱟᱦᱟᱱᱟᱜ ᱦᱤᱡᱩᱜ-ᱟ ᱦᱟᱱᱛᱮ ᱱᱟᱛᱮ ᱢᱚᱱᱮᱭᱟᱢ ᱜᱟᱹᱰᱤ ᱦᱟᱸᱠᱷᱟᱱ ᱩᱞ ᱩᱞᱴᱟᱹᱜ-ᱟ ᱦᱚᱸᱜᱚ ᱱᱚᱝᱠᱟ ᱵᱩᱡᱷᱟᱹᱜ ᱠᱟᱱ ᱛᱟᱦᱮᱸᱜ᱾ ᱚᱱᱠᱟ ᱡᱟᱦᱟᱱᱟᱜ ᱛᱮᱜᱮᱢ ᱪᱟᱞᱟᱜ-ᱟ᱾ ᱵᱚᱛᱚᱨ ᱜᱮᱮᱵᱩᱡᱷᱟᱹᱜ-ᱟ ᱡᱩᱫᱤ ᱱᱚᱝᱠᱟ ᱥᱟᱭᱠᱮᱞ ᱛᱮ ᱦᱳᱠ ᱢᱚᱴᱚᱨ ᱥᱟᱭᱠᱮᱞ ᱛᱮ ᱦᱚᱸ᱾ ᱦᱮᱸ ᱚᱱᱠᱟ ᱢᱟᱱᱮ ᱫᱚᱢᱮ ᱠᱚᱜᱮ ᱵᱟᱹᱲᱤᱡ ᱛᱟᱦᱮᱸ ᱠᱟᱱᱟ᱾ ᱛᱟᱯᱚᱨ ᱚᱱᱠᱟ ᱯᱚᱧᱪᱟᱭᱮᱛ ᱠᱚᱨᱮ ᱚᱱᱠᱟ ᱪᱤᱴᱷᱤ ᱵᱟᱲᱟ ᱠᱮᱫ ᱛᱮᱞᱮ ᱛᱟᱨᱯᱚᱨᱮ ᱚᱱᱠᱟ ᱟᱨᱠᱤ ᱵᱮᱱᱟᱣ ᱟᱫ ᱞᱮᱭᱟ ᱠᱚ ᱱᱟᱯᱟᱭ ᱛᱮ ᱟᱨ ᱪᱮᱫ᱾ ᱱᱤᱛᱳᱜ ᱫᱚ ᱡᱚᱛᱚ ᱨᱚᱠᱚᱢ ᱟᱜ ᱜᱟᱹᱰᱤ ᱜᱮ ᱦᱮᱡ ᱥᱮᱱ ᱫᱟᱲᱮᱜ-ᱟ᱾
ᱟᱪᱪᱷᱟ, ᱟᱪᱪᱷᱟ ᱩᱰᱟᱹᱱ ᱜᱟᱹᱰᱤ ᱠᱚ ᱪᱟᱞᱟᱜ ᱜᱮᱭᱟ ᱟᱯᱮ ᱚᱱᱟ ᱠᱚᱨᱮ ᱟᱲᱜᱳᱱ ᱜᱮᱭᱟ ᱥᱮ ᱵᱟᱝ?
ᱢᱟᱪᱷᱟ ᱠᱚ ᱵᱟᱝ ᱵᱟᱭ ᱟᱡᱚᱢ ᱡᱩᱛ ᱞᱮᱫ ᱛᱟᱢᱟ ᱪᱮᱛ ᱮᱢ ᱫᱮᱭᱟ ᱠᱮᱭᱟ?
ᱢᱮᱱ ᱫᱟᱞᱤᱝ ᱩᱰᱟᱹᱱ ᱜᱟᱹᱰᱤ ᱟᱯᱮ ᱚᱱᱟᱠᱚᱨᱮ ᱟᱲᱜᱚ ᱵᱟᱲᱟᱜ ᱜᱮᱭᱟᱱ ᱥᱮ ᱵᱟᱝ, ᱥᱮ ᱟᱯᱮ ᱚᱱᱠᱟ ᱠᱚᱨᱮ ᱫᱚ ᱩᱰᱟᱹᱱ ᱜᱟᱹᱰᱤ ᱫᱚ ᱵᱟᱝ ᱪᱟᱞᱟᱝ ᱵᱟᱲᱟᱜ ᱜᱮᱭᱟ ᱩᱰᱟᱹᱱ ᱜᱟᱹᱰᱤ᱾
ᱦᱮᱸ ᱩᱰᱟᱹᱱ ᱜᱟᱹᱰᱤ ᱫᱚ ᱱᱟᱦᱟᱝ ᱟᱞᱮ ᱚᱱᱠᱟ ᱥᱚᱨᱚᱜᱮ ᱢᱤᱱᱟᱝ ᱟᱠᱟᱫᱟ᱾ ᱦᱮᱸ ᱟ ᱡᱟᱦᱟᱸ ᱫᱚᱠᱚ ᱵᱚᱱ ᱞᱟᱹᱭ ᱫᱟᱠᱚ ᱮᱭᱟᱨᱯᱳᱨᱴ ᱦᱮᱸ᱾
ᱦᱮᱸ ᱦᱮᱸ ᱦᱮᱸ ᱮᱭᱟᱨᱯᱳᱨᱴ
ᱚᱱᱟ ᱫᱚ ᱟᱞᱮ ᱥᱳᱨ ᱨᱮᱜᱮᱢᱮ ᱟᱜ ᱠᱟᱫᱟ᱾ ᱟᱨ ᱥᱩᱨᱜᱮ ᱢᱮᱱᱟᱜ ᱟᱠᱟᱫᱟ ᱟᱨ ᱚᱱᱟ ᱠᱚ ᱦᱚᱸ ᱠᱟᱹᱢᱤ ᱵᱟᱲᱟᱭ ᱜᱮᱭᱟᱞᱮ ᱟᱞᱮ᱾ ᱫᱚ ᱚᱱᱟ ᱥᱟᱶᱛᱮ ᱤᱧ ᱦᱚᱧ ᱠᱟᱹᱢᱤ ᱜᱮᱭᱟ ᱚᱱᱠᱟ ᱟᱭᱢᱟ ᱜᱮ ᱚᱱᱠᱟ ᱠᱟᱹᱣᱰᱤ ᱠᱚ ᱧᱟᱢᱟ-ᱟ, ᱟᱨ ᱪᱮᱫ? ᱦᱮᱸ ᱟᱨ ᱚᱱᱟᱨᱮ ᱠᱟᱹᱢᱤ ᱞᱟᱹᱜᱤᱫ ᱛᱮᱫᱚ ᱚᱱᱠᱟ ᱤᱝᱞᱤᱥ ᱛᱮ ᱨᱚᱲ ᱦᱩᱭᱩᱜᱼᱟ, ᱦᱤᱱᱫᱤ ᱛᱮ ᱨᱚᱲ ᱦᱩᱭᱩᱜᱼᱟ᱾ ᱦᱮᱸ ᱚᱱᱟ ᱠᱚ ᱢᱟᱱᱮ ᱥᱮᱬᱟ ᱞᱮᱠᱷᱟᱱ ᱫᱚ ᱟᱞᱮ ᱱᱚᱣᱟ ᱠᱚᱨᱮ ᱫᱚ ᱯᱨᱟᱭ ᱞᱮᱠᱟᱜᱮ ᱟᱨ ᱪᱮᱫ ᱚᱱᱟ ᱨᱮᱠᱚ ᱠᱟᱹᱢᱤᱭᱟ ᱦᱮᱸ᱾ ᱟᱪᱪᱷᱟ ᱟᱯᱮ ᱚᱱᱛᱮ ᱫᱚ ᱛᱟᱦᱚᱞᱮ ᱚᱱᱠᱟ ᱦᱮᱸ
ᱩᱰᱟᱹᱱ ᱜᱟᱹᱪᱟᱟᱵ ᱵᱤᱱ ᱪᱟᱞᱟᱣᱲᱟ ᱟᱠᱟᱫᱟ ᱥᱮ ᱵᱟᱝ?
ᱵᱟᱝ ᱵᱟᱭ ᱪᱟᱞᱟᱣ ᱦᱟᱹᱵᱤᱡ ᱫᱚ ᱱᱟᱦᱟᱜ ᱟᱹᱣᱨᱤᱞᱤᱧ ᱛᱤᱭᱚᱜᱟ᱾ ᱛᱚ ᱚᱱᱟ ᱠᱚᱦᱚᱸ ᱱᱟᱟᱜ ᱥᱮᱨᱟ ᱪᱟᱞᱟᱜ ᱠᱟᱱᱟ ᱪᱟᱞᱟᱜ ᱟᱨᱠᱤ ᱟᱨᱠᱤ ᱴᱨᱮᱱᱤᱝ ᱦᱩᱭᱩᱜ ᱠᱟᱱ ᱛᱟᱞᱮᱭᱭᱟ ᱦᱩᱸ ᱛᱟᱨᱯᱚᱨᱮ ᱱᱟᱦᱟᱸᱜ ᱚᱱᱠᱟ ᱞᱟᱹᱭ ᱫᱟᱠᱚ ᱵᱟᱨ ᱯᱮ ᱢᱟᱥ ᱴᱨᱮᱱᱤᱝ ᱦᱩᱭᱩᱜᱼᱟ᱾ ᱛᱟᱨᱯᱚᱨᱮ ᱫᱚ ᱱᱦᱟᱸᱜ ᱚᱱᱠᱟ ᱚᱱᱟ ᱠᱚᱦᱚᱸ ᱜᱟᱹᱰᱤ ᱠᱚ ᱩᱰᱟᱹᱣ ᱦᱩᱭᱩᱜᱼᱟ᱾
ᱥᱚᱞᱦᱮ ᱫᱚ ᱥᱚᱞᱦᱮ ᱜᱮᱭᱟ᱾
ᱦᱮᱸ ᱥᱚᱞᱦᱮ ᱫᱚ ᱥᱚᱞᱦᱮ ᱜᱮᱭᱟ᱾ ᱟᱫᱚ ᱟᱹᱞᱤᱧ ᱫᱚ ᱦᱚᱜᱼᱚ ᱱᱚᱣᱟ ᱴᱟᱜ ᱠᱚ ᱮᱢ ᱠᱟᱫ ᱞᱤᱧᱟ᱾ ᱩᱸᱱ ᱴᱟᱜ ᱱᱟᱞᱤᱧ ᱴᱨᱮᱱᱤᱝ ᱫᱟᱞᱤᱧ ᱚᱱᱟ ᱡᱟᱦᱟᱸ ᱫᱚ ᱞᱟᱹᱭᱟᱠᱚ ᱦᱮᱞᱤᱠᱚᱯᱴᱚᱨ ᱡᱟᱦᱟᱸ ᱫᱚ ᱚᱱᱟ ᱯᱟᱝᱠᱷᱟ ᱛᱟᱦᱮᱱ᱾
ᱦᱮᱸ ᱦᱮᱸ᱾
ᱚᱱᱟ ᱨᱮᱱᱟᱜ ᱜᱮ ᱟᱹᱞᱤᱧ ᱫᱚ ᱱᱟᱦᱟᱸᱜ ᱴᱨᱮᱱᱤᱝ ᱫᱟᱹᱞᱤᱧ ᱟᱨ ᱦᱟᱱᱟ ᱢᱟᱨᱟᱝᱟᱜ ᱡᱟᱦᱟᱸ ᱫᱚ ᱟᱭᱢᱟ ᱦᱚᱲ ᱠᱚ ᱫᱮᱡ ᱜᱟᱱᱚᱜ-ᱟ, ᱚᱱᱟ ᱚᱱᱟ ᱫᱚᱱᱦᱟᱜ ᱴᱨᱮᱱᱤᱝ ᱫᱚ ᱟᱨᱚ ᱱᱚᱣᱟ ᱠᱚᱨᱟᱣ ᱠᱟᱛᱮᱜ ᱱᱟᱦᱟᱜ ᱞᱟᱹᱭ ᱫᱟᱠᱚ ᱡᱮ ᱚᱱᱟ ᱫᱟᱲᱮᱭᱟᱜᱼᱟᱢ ᱵᱟᱝ ᱠᱷᱟᱱ ᱫᱚ ᱵᱟᱝ᱾
ᱟᱪᱪᱷᱟ ᱟᱪᱪᱷᱟ ᱪᱷᱟ᱾
ᱩᱱᱠᱩ ᱫᱚᱠᱚ ᱞᱟᱹᱭ ᱠᱮᱫᱟ ᱡᱮ ᱟᱢ ᱯᱳᱭᱞᱳ ᱨᱮ ᱦᱟᱸ-ᱚᱱᱟ ᱦᱩᱰᱤᱧ ᱜᱟᱹᱰᱤ ᱪᱟᱹᱞᱩᱭ ᱢᱮ᱾
ᱦᱮᱸ᱾ ᱦᱮᱸ ᱦᱩᱰᱤᱧ ᱠᱷᱚᱱ ᱜᱮᱛᱚ ᱢᱟᱨᱟᱝ ᱟᱜ ᱵᱮᱱ ᱥᱮᱬᱟᱭᱟ᱾ ᱯᱳᱭᱞᱳ ᱦᱩᱰᱤᱧᱟᱜ ᱛᱟᱨᱯᱚᱨᱮ ᱢᱟᱨᱟᱝᱟᱜ᱾
ᱦᱮᱸ ᱦᱮᱸ ᱛᱟᱯᱚᱨᱮ ᱠᱚ ᱞᱟᱹᱭᱫᱟ ᱱᱥᱦᱟᱜ ᱢᱟᱨᱟᱝ ᱟᱜ ᱵᱮᱱ ᱪᱟᱹᱞᱩᱭᱟ ᱟᱨᱠᱤ᱾ ᱩᱸ ᱟᱪᱪᱷᱟ ᱟᱵᱮᱱ ᱛᱟᱦᱞᱮ ᱚᱱᱠᱟ ᱚᱱᱛᱮ ᱪᱚᱴ ᱜᱟᱹᱰᱤ ᱠᱚ ᱢᱮᱱᱟᱜ ᱢᱮᱱᱟᱜ ᱟᱥᱮ ᱵᱟᱝᱟ?
ᱦᱮᱸ ᱟᱞᱮ ᱫᱚ ᱢᱮᱱᱟᱜ ᱛᱟᱞᱮ ᱟᱞᱮᱭᱟᱜ ᱜᱮ ᱢᱮᱱᱟᱜ ᱛᱟᱞᱮᱭᱟ ᱢᱤᱫᱴᱟᱝ᱾
ᱟᱪᱪᱷᱟ ᱟᱪᱪᱷᱟ᱾
ᱛᱚ ᱚᱱᱟ ᱜᱮᱞᱤᱧ ᱪᱟᱹᱞᱩ ᱵᱟᱲᱟᱭ ᱚᱱᱟ ᱜᱮᱨᱤᱧ ᱠᱟᱹᱢᱤ ᱵᱟᱲᱟᱭᱟᱞᱮ
ᱟᱪᱪᱷ ᱛᱟᱦᱞᱮ ᱚᱠᱟᱴᱟᱜ ᱠᱟᱱᱟ ᱚᱱᱟ ᱫᱚ ᱚᱱᱟ ᱦᱮᱞᱤᱠᱟᱯᱴᱟᱨ ᱠᱚ ᱞᱟᱹᱭᱟ ᱥᱮ ᱡᱟᱦᱟᱸ ᱚᱱᱟ ᱮᱨᱩᱯᱞᱮᱱ ᱠᱚ ᱞᱟᱹᱭᱟ?
ᱮᱨᱳᱯᱞᱮᱱ ᱡᱟᱦᱟᱸ ᱠᱚ ᱞᱟᱹᱭ ᱡᱟᱦᱟᱸ ᱫᱚ ᱚᱱᱟ ᱢᱟᱨᱟᱝ ᱧᱚᱜ, ᱯᱩᱨᱟᱹ ᱛᱤᱱᱥᱚ ᱡᱚᱱ ᱦᱚᱲ ᱠᱚ ᱥᱟᱦᱚᱵᱼᱟ᱾
ᱟᱪᱪᱷᱟ, ᱟᱪᱪᱷᱟ᱾
ᱚᱱᱟ ᱨᱮᱜᱮ ᱦᱚᱲ ᱠᱚ ᱦᱟᱱᱛᱮ ᱱᱟᱛᱮ ᱞᱤᱧ ᱤᱫᱤ ᱵᱟᱲᱟ ᱠᱚᱣᱟ ᱡᱚᱠᱷᱚᱱ ᱵᱷᱟᱲᱟ ᱧᱟᱢᱚᱜᱼᱟ ᱟᱨᱠᱤ᱾
ᱦᱩᱸ ᱚᱱᱟ ᱦᱚᱸ ᱠᱟᱱ ᱜᱮᱭᱟ᱾ ᱡᱟᱱᱟᱢ ᱯᱟᱭ ᱛᱟᱞᱦᱮ ᱜᱚᱝᱠᱮ ᱦᱚᱸᱚᱱᱟ ᱚᱱᱟ ᱠᱷᱟᱹᱛᱤᱨ ᱛᱮᱜᱮ ᱱᱟᱦᱟᱜ ᱟᱵᱮᱱ ᱫᱚᱵᱮᱱ ᱞᱟᱹᱭᱮᱜᱼᱟ ᱟᱞᱮ ᱫᱚ ᱚᱱᱠᱟ ᱫᱩᱲᱩᱵ ᱠᱟᱛᱮ ᱜᱮᱞᱮ ᱡᱚᱢᱟ᱾ ᱦᱮᱸ, ᱱᱚᱣᱟ ᱫᱚ ᱩᱰᱟᱹᱱ ᱜᱟᱹᱰᱤ ᱫᱚ ᱱᱟᱦᱟᱜ ᱩᱰᱟᱹᱣ ᱞᱮᱠᱷᱟᱱ ᱫᱚ ᱢᱤᱫᱴᱟᱝ ᱜᱟᱹᱰᱤ ᱨᱮ ᱡᱩᱫᱤ ᱦᱚᱚᱝᱠᱟ ᱵᱟᱨᱥᱚ ᱯᱮᱥᱚ ᱦᱚᱲ ᱠᱚ ᱥᱟᱦᱚᱵᱼᱟ᱾ ᱟᱨ ᱱᱟᱦᱟᱜ ᱚᱱᱠᱟ ᱩᱰᱟᱹᱱ ᱜᱟᱹᱰᱤ ᱨᱮᱱᱟᱜ ᱛᱚ ᱵᱷᱟᱲᱟ ᱛᱚ ᱟᱨ ᱵᱟᱝ ᱠᱚᱢᱟ ᱥᱮ?
ᱵᱟᱝ ᱠᱚᱢᱟ ᱦᱮᱸ ᱫᱚᱢᱮ ᱫᱚᱢᱮ ᱠᱷᱚᱨᱪᱟ ᱫᱚ᱾
ᱢᱤᱫ ᱫᱷᱟᱣ ᱮᱢ ᱤᱫᱤ ᱟᱜᱩ ᱞᱮᱠᱚ ᱠᱷᱟᱱ ᱜᱮ
ᱢᱤᱫ ᱪᱟᱸᱫᱳ ᱨᱮᱱᱟᱜ ᱠᱷᱚᱨᱪᱟ ᱦᱩᱭ ᱜᱚᱫᱚᱜᱼᱟ᱾
ᱦᱩᱸ ᱦᱩᱸ ᱟᱪᱪᱷᱟ ᱜᱚᱝᱠᱮ, ᱛᱟᱦᱞᱮ ᱚᱱᱟ ᱩᱰᱟᱹᱱ ᱜᱟᱹᱰᱤ ᱫᱚ ᱡᱚᱠᱷᱚᱱ ᱚᱱᱟ ᱚᱱᱟᱫᱚ ᱥᱩᱱᱩᱢ ᱫᱚ ᱚᱠᱟ ᱠᱷᱚᱱ ᱯᱮ ᱟᱹᱜᱩᱭ ᱜᱮᱛᱮ ᱯᱮ ᱫᱩᱞᱟᱜ ᱜᱮᱭᱟ?
ᱥᱩᱱᱩᱢ ᱫᱚ ᱚᱱᱟ ᱫᱚ ᱚᱛ ᱞᱟᱛᱟᱨ ᱠᱷᱚᱱ ᱢᱟᱱᱮ ᱠᱷᱚᱱᱤᱡᱽ ᱥᱚᱢᱯᱚᱫ ᱠᱷᱚᱱ ᱩᱰᱩᱠᱚᱜᱼᱟ ᱟᱨᱠᱤ,
ᱟᱪᱪᱷᱟ ᱟᱪᱪᱷᱟ, ᱚᱱᱟ ᱦᱚᱸ ᱚᱢᱚᱱ ᱚᱱᱟ ᱦᱚᱸ ᱟᱯᱮᱭᱟᱜ ᱠᱟᱱ ᱜᱮᱭᱟ ᱥᱮ ᱚᱱᱠᱟ ᱠᱤᱨᱤᱧ ᱜᱮᱭᱟ ᱯᱮ?
ᱵᱟᱝ ᱚᱱᱟ ᱫᱚᱞᱮ ᱠᱤᱨᱤᱧ ᱜᱮᱭᱟ ᱚᱱᱟ ᱫᱚ ᱟᱞᱮᱭᱟᱜ ᱫᱚ ᱵᱟᱝ ᱠᱟᱱᱟ᱾
ᱟᱪᱪᱷᱟ ᱟᱪᱪᱷᱟ᱾ ᱵᱟᱝ ᱟᱹᱫᱚᱧ ᱞᱟᱹᱭ ᱮᱫᱟ ᱚᱱᱠᱟ ᱩᱰᱟᱹᱱ ᱜᱟᱹᱰᱤ ᱠᱚ ᱢᱮᱱᱟᱜ ᱛᱟᱯᱮᱭᱟ ᱥᱮ ᱟᱫᱚ ᱱᱟᱦᱟᱜ,
ᱚᱱᱟ ᱫᱚ ᱟᱹᱣᱨᱤ ᱞᱮ ᱵᱮᱱᱟᱣ ᱫᱟᱲᱮᱭᱟᱜᱼᱟ ᱟᱨᱠᱤ, ᱚᱱᱟ ᱦᱚᱸᱞᱮ ᱵᱮᱱᱟᱣᱟ ᱢᱚᱱᱮ ᱫᱟᱞᱮ ᱦᱟᱜ᱾
ᱦᱩᱸ ᱦᱩᱸ ᱚᱱᱟ ᱦᱚᱸᱯᱮ ᱵᱮᱱᱟᱣ ᱞᱮᱠᱷᱟᱱ ᱱᱟᱯᱟᱭᱚᱜᱼᱟ ᱟᱯᱮᱭᱟᱜ ᱜᱮ ᱦᱮᱸ᱾